ᱦᱮᱸᱦᱮᱸ
ᱟᱸᱡᱚᱢᱚᱜ ᱠᱟᱱᱟ ᱥᱮ?
ᱦᱮᱸ ᱦᱮᱸ, ᱟᱸᱡᱚᱢᱚᱜ ᱠᱟᱱ ᱜᱮᱭᱟ᱾ ᱟᱹᱞᱤᱧᱟᱜ ᱵᱤᱱ ᱟᱸᱡᱚᱢ ᱫᱟ?
ᱦᱳᱭ, ᱟᱸᱡᱚᱢᱚᱜ ᱠᱟᱱᱟ᱾
ᱟᱪᱪᱷᱟ ᱾ ᱞᱟᱹᱭ ᱵᱤᱱ ᱛᱟᱦᱚᱞᱮ ᱪᱮᱫ ᱠᱚᱵᱤᱱ ᱪᱤᱠᱟᱹᱭᱮᱫᱟ?
ᱪᱤᱠᱟ ᱜᱮ ᱵᱟᱝ᱾
ᱟᱪᱪᱷᱟ ᱾ ᱟᱪᱪᱷᱟ, ᱟᱹᱰᱤ ᱱᱟᱯᱟᱭ ᱾
ᱟᱨ ᱟᱯᱮ ᱠᱚᱫᱚ?
ᱦᱮᱸ, ᱟᱞᱮ ᱠᱚᱦᱚᱸ ᱮᱠᱷᱚᱱ ᱢᱟ ᱚᱲᱟᱜ ᱨᱮᱜᱮ ᱢᱮᱱᱟᱜ ᱟᱠᱟᱫ ᱞᱮᱭᱟ᱾ ᱡᱷᱚᱛᱚ ᱨᱚᱦᱚᱭ ᱥᱟᱹᱛ ᱦᱩᱭ ᱟᱠᱟᱱᱟ, ᱟᱫᱚ ᱚᱱᱮ ᱚᱲᱟᱜ ᱨᱮᱜᱮ ᱦᱮᱱᱟᱜ ᱞᱮᱭᱟ᱾
ᱟᱹᱰᱤ ᱞᱚᱜᱚᱱ ᱯᱮ ᱨᱚᱦᱚᱭ ᱥᱟᱹᱛ ᱠᱮᱜᱼᱟ ᱵᱟᱝ?
ᱦᱮᱸ, ᱟᱹᱰᱤ ᱦᱮᱸ, ᱟᱫᱚ ᱡᱟᱦᱟᱸ ᱠᱚ ᱵᱟᱝ ᱫᱟᱜ ᱞᱮᱱᱟ ᱥᱮ, ᱚᱱᱟ ᱠᱚᱫᱚ ᱢᱤᱱᱤ ᱫᱟᱜ ᱛᱮ ᱨᱚᱦᱚᱭ ᱥᱟᱹᱛ ᱦᱩᱭ ᱮᱱᱟ᱾
ᱳ ᱟᱪᱪᱷᱟ ᱾
ᱥᱟᱨᱟ ᱟᱵᱤᱱ ᱥᱮᱜ ᱫᱚ ᱮᱠᱷᱚᱱᱚ ᱟᱹᱣᱨᱤ ᱨᱚᱦᱚᱭ ᱥᱟᱹᱛᱜᱼᱟ ᱵᱟᱝᱟ?
ᱵᱟᱝ ᱜᱮ ᱾
ᱟᱪᱪᱷᱟ ᱟᱪᱪᱷᱟ᱾ ᱡᱚᱢ ᱵᱟᱲᱟ ᱟᱠᱟᱜ ᱜᱮᱭᱟᱵᱮᱱ ᱥᱮ?
ᱦᱮᱸ, ᱡᱚᱢ ᱵᱟᱲᱟ ᱠᱚᱫᱚ ᱦᱩᱭ ᱟᱠᱟᱱᱟ᱾
ᱟᱪᱪᱷᱟ, ᱟᱹᱰᱤᱱᱟ ᱢᱚᱸᱡᱽ
ᱦᱮᱸ ᱦᱮᱸ? ᱦᱮᱞᱳ? ᱟᱹᱵᱤᱱᱟᱜ ᱨᱚᱲ ᱠᱟᱹᱴᱤᱡ ᱟᱹᱵᱤᱱᱟᱜ ᱨᱚᱲ ᱜᱮ ᱠᱷᱟᱸᱭ ᱠᱚᱡᱚᱜ ᱠᱟᱱ ᱛᱟᱹᱵᱤᱱᱟ᱾
ᱱᱮᱴᱣᱟᱨᱠ ᱯᱨᱚᱵᱞᱮᱢ᱾
ᱦᱮᱸ, ᱱᱮᱴᱚᱣᱟᱨᱠ ᱯᱚᱨᱚᱵᱮᱞᱮᱢ ᱟᱹᱵᱤᱱᱟᱜ ᱜᱮ ᱱᱮᱴᱚᱣᱟᱨ ᱠᱟᱹᱴᱤᱡ ᱯᱨᱚᱵᱮᱞᱮᱢᱮᱫ ᱛᱟᱵᱤᱱᱟ ᱾ ᱟᱪᱪᱷᱟ, ᱮᱱᱠᱷᱟᱱ
ᱦᱮᱸ, ᱮᱚᱱᱛᱮ ᱨᱮᱦᱚᱸ ᱯᱨᱚᱵᱮᱞᱮᱢᱮᱫ